ᱠᱟᱱᱟ
ᱪᱮᱫ
ᱦᱮᱸ ᱟᱢᱟᱜ ᱤᱧ ᱟᱸᱡᱚᱢ ᱮᱫᱟ ᱟᱫᱚ ᱡᱳᱨ ᱧᱚᱜ ᱠᱟᱹᱴᱤᱡ ᱨᱚᱲ ᱢᱮ ᱵᱟᱠᱷᱟᱡ ᱫᱚ ᱤᱭᱟᱹ ᱟᱹᱰᱤ ᱵᱷᱤᱛᱨᱤ ᱨᱮ ᱟᱸᱡᱚᱢᱫᱟᱹᱧ
ᱮ
ᱪᱮᱫ ᱮ ᱢᱮᱱ ᱮᱫᱟ ᱞᱟᱹᱭᱢᱮ ᱢᱟ ᱪᱮᱫ ᱮᱢ ᱞᱟᱹᱭᱮᱫᱟ
ᱟᱸᱡᱚᱢᱚᱜ ᱠᱟᱱᱟ ᱨᱚᱲ ᱴᱷᱤᱠ ᱜᱮᱭᱟ
ᱦᱮᱸ ᱟᱸᱡᱚᱢᱚᱜ ᱠᱟᱱᱟ
ᱧᱚᱜ ᱠᱟᱱᱟ ᱤᱱᱟᱹ ᱢᱮᱱ ᱫᱤᱧ ᱪᱮᱫ ᱮᱢ ᱪᱮᱠᱟᱭᱮᱫᱟ ᱪᱮᱫ ᱮᱢ ᱪᱮᱠᱟᱭᱮᱫᱟ
ᱟᱨ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ ᱡᱚᱢ ᱵᱟᱲᱟ ᱠᱚ ᱥᱟᱹᱛ ᱟᱠᱟᱱᱟ ᱛᱚ ᱡᱚᱢ ᱵᱟᱲᱟ ᱠᱚ ᱥᱟᱹᱛ ᱠᱟᱛᱮ ᱫᱩᱲᱩᱵ ᱦᱩᱭ ᱟᱠᱟᱱᱟ ᱟᱨ ᱟᱢ ᱫᱚ ᱪᱮᱫ ᱮᱢ ᱪᱤᱠᱟᱹᱭᱮᱫᱟ
ᱟᱨ ᱫᱟᱠᱟ ᱠᱚᱢ ᱡᱚᱢ ᱠᱮᱫᱟ ᱪᱤᱯᱮ ᱩᱛᱩ ᱞᱮᱫᱟ ᱛᱮᱦᱤᱧ ᱫᱚ
ᱛᱤᱱ ᱫᱚᱞᱟ ᱩᱛᱩ ᱞᱮᱫᱟ ᱰᱷᱮᱬᱚᱥ
ᱚ ᱜᱮ ᱤᱧ ᱫᱚ ᱫᱚᱢᱮᱧ ᱠᱩᱥᱤᱭᱟᱜᱼᱟ ᱟᱢ ᱵᱟᱢ ᱠᱩᱥᱤᱭᱟᱜᱼᱟ
ᱦᱮᱸ ᱤᱧ ᱦᱚᱸ ᱰᱷᱮᱲᱚᱥ ᱫᱩᱧ ᱠᱩᱥᱤᱭᱟᱜᱼᱟ᱾ ᱪᱮᱫᱟᱜ ᱥᱮ ᱞᱟᱹᱭᱟᱠᱚ ᱰᱷᱮᱸᱲᱚᱥ ᱡᱩᱫᱤᱢ ᱩᱛᱩ ᱠᱟᱜᱼᱟ ᱩᱱ ᱦᱤᱞᱳᱜ ᱫᱟᱠᱟ ᱠᱚ ᱟᱨᱠᱤ ᱵᱮᱥᱤᱧᱚᱜ ᱡᱚᱢᱚᱜᱼᱟ ᱚᱱᱟᱛᱮ
ᱤᱧᱦᱚᱧ ᱟ ᱤᱧᱦᱚᱸ ᱤᱧᱦᱚ ᱫᱚᱢᱮᱜᱤᱧ ᱡᱚᱢ ᱫᱟᱲᱮᱭᱟᱜᱼᱟ ᱟᱫᱚ ᱱᱚᱣᱟ ᱫᱚ ᱟᱨᱤᱭᱟᱹ ᱪᱮᱫ ᱵᱩᱲᱦᱤ ᱦᱚᱲ ᱞᱮᱠᱟᱱᱟᱜ ᱮᱢ ᱠᱩᱥᱤᱭᱟᱜᱼᱟ ᱦᱟᱲᱟᱢ ᱵᱩᱲᱦᱤ ᱦᱚᱲ ᱜᱮᱛᱚ ᱵᱤᱥᱤ ᱠᱚ ᱠᱩᱥᱤᱣᱟ ᱪᱮᱫ ᱱᱚᱣᱟ ᱰᱟᱴᱟ ᱠᱚ ᱵᱟᱝ ᱛᱟᱦᱮᱱ ᱛᱟᱠᱚᱣᱟ ᱩᱱᱠᱩ ᱛᱚ ᱟᱹᱰᱤ ᱡᱩᱛ ᱵᱤᱥᱤ ᱛᱚᱜᱚᱡ ᱵᱟᱝ ᱦᱩᱭᱩᱜᱼᱟ ᱛᱟᱠᱚᱣᱟ
ᱦᱮᱸ ᱦᱮᱸ ᱦᱮᱸ ᱤᱧ ᱫᱚᱧ ᱟᱸᱡᱚᱢ ᱵᱟᱲᱟ ᱟᱠᱟᱫ ᱠᱚᱣᱟ
ᱦᱳᱭ ᱦᱳᱭ ᱞᱟᱹᱭ ᱢᱮ
ᱪᱮᱫ ᱤᱧᱦᱚᱧ ᱟᱸᱡᱚᱢ ᱵᱟᱲᱟ ᱟᱠᱟᱫ ᱠᱚᱣᱟ ᱟᱨᱠᱤ ᱡᱟᱦᱟᱸᱭ ᱫᱤᱭᱮ ᱠᱚ ᱵᱩᱲᱦᱤ ᱦᱚᱲ ᱠᱚ ᱛᱟᱦᱮᱱᱟ᱾ ᱩᱱᱠᱩ ᱫᱚ ᱨᱟᱴᱟ ᱠᱚ ᱵᱟᱝ ᱛᱟᱦᱮᱱ ᱛᱟᱠᱚᱣᱟ ᱛᱚ ᱟᱫᱚ ᱱᱚᱣᱟ ᱫᱚ ᱢᱚᱪᱟ ᱨᱮ ᱤᱫᱤ ᱞᱮᱠᱷᱟᱡ ᱜᱮ ᱟᱨᱠᱤ ᱦᱮᱸ ᱵᱚᱞᱚ ᱜᱚᱫᱚᱜᱼᱟ ᱵᱷᱤᱛᱤᱨ ᱥᱮᱫ ᱚᱱᱟ ᱠᱷᱟᱹᱛᱤᱨ ᱛᱮ ᱰᱚᱜᱚᱡ ᱦᱚᱸ ᱵᱟᱝ ᱦᱩᱭᱩᱜᱼᱟ ᱫᱟᱠᱟ ᱠᱚ
ᱦᱳᱭ ᱦᱳᱭ ᱟᱹᱰᱤ ᱞᱚᱜᱚᱱ ᱠᱚ ᱩᱫ ᱫᱟᱲᱮᱭᱟᱜᱼᱟ ᱩᱫ ᱫᱟᱲᱮᱭᱟᱜᱼᱟ ᱠᱚ ᱟᱫᱚ ᱚᱱᱟ ᱫᱚ ᱠᱚᱥᱴᱚ ᱵᱟᱝ ᱦᱩᱭᱩᱜ ᱛᱟᱠᱚᱣᱟ ᱞᱮᱡᱮᱨ ᱜᱮ ᱟᱨ ᱩᱱᱠᱩ ᱫᱚ ᱠᱟᱹᱴᱤᱡ ᱫᱟᱠᱟ ᱠᱚᱦᱚᱸ ᱫᱟᱠᱟ ᱠᱚ ᱮᱱᱛᱮᱜ ᱡᱟᱹᱣ ᱜᱮᱠᱚ ᱠᱩᱥᱤᱭᱟᱜᱼᱟ ᱛᱚ ᱩᱱᱟᱹᱜ ᱠᱮᱴᱮᱡ ᱠᱮᱴᱮᱡ ᱟᱜ ᱫᱚ ᱵᱟᱠᱚ ᱠᱩᱥᱤᱭᱟᱜᱼᱟ
ᱦᱮᱸ
ᱡᱮ ᱦᱤᱞᱳ ᱩᱛᱩ ᱠᱟᱜᱼᱟ ᱵᱷᱤᱱᱰᱤ ᱠᱚᱢ ᱩᱛᱩ ᱠᱟᱜᱼᱟ ᱮᱱᱤᱞᱳᱜ ᱫᱚᱢᱮ ᱨᱟᱹᱥᱠᱟᱹ ᱩᱱᱠᱩ ᱫᱚ
ᱦᱮᱸ
ᱤᱧ ᱦᱮ ᱞᱟᱹᱭ ᱢᱮ
ᱪᱮᱫ ᱪᱮᱫ ᱠᱚ ᱞᱟᱹᱭᱟ ᱚᱱᱮ ᱡᱟᱦᱟᱸ ᱟᱵᱚᱣᱟᱜ ᱡᱟᱦᱟᱸ ᱚᱱᱮ ᱢᱮᱱᱟᱜ ᱜᱮᱞᱵᱟᱨ ᱜᱚᱴᱟᱝ ᱡᱟᱦᱟᱸ ᱪᱟᱸᱫᱳ ᱦᱳ ᱠᱟᱱ ᱚᱱᱟ ᱨᱮᱱᱟᱜ ᱧᱩᱛᱩᱢ ᱠᱚ ᱟᱢᱮᱢ ᱵᱟᱰᱟᱭᱟ
ᱦᱮᱸ ᱵᱟᱲᱟᱭ ᱜᱤᱭᱟᱹᱧ
ᱟ ᱪᱟᱫᱚ ᱦᱟ ᱞᱟᱹᱭ ᱢᱮ ᱢᱟ ᱛᱟᱞᱮ
ᱞᱟᱹᱭ ᱢᱟ ᱯᱷᱟᱹᱜᱩᱱ ᱪᱟᱹᱛ ᱵᱟᱹᱭᱥᱟᱹᱠ ᱟᱥᱟᱲ ᱥᱟᱱ ᱫᱟᱸᱥᱟᱭ ᱥᱚᱦᱨᱟᱭ ᱯᱩᱥ ᱪᱟᱵᱟᱭᱮᱱᱟ ᱠᱷᱩᱥ ᱫᱚ ᱯᱟᱥᱯᱳᱨᱴ ᱪᱟᱵᱟ
ᱟᱫᱚ ᱱᱚᱜᱱᱟ ᱨᱤᱛᱩ ᱠᱚᱨᱮ ᱦᱮᱸᱥᱮ ᱢᱟᱱᱮ ᱱᱚᱜᱱᱟ ᱪᱟᱸᱫᱳ ᱠᱚᱨᱮ ᱫᱚ ᱪᱮᱫ ᱪᱮᱫ ᱨᱤᱛᱩ ᱠᱚ ᱢᱮᱱᱟᱜ ᱛᱟᱵᱚᱱᱟ ᱨᱤᱛᱩ ᱦᱚᱸᱛᱚ ᱢᱮᱱᱟᱜ ᱛᱟᱵᱚᱱᱟ ᱡᱟᱦᱟᱸ ᱫᱚᱢ ᱞᱟᱹᱭᱟ ᱟᱥᱟᱲ ᱥᱟᱱ ᱫᱚ ᱦᱳᱭᱳᱜ ᱠᱟᱱ ᱛᱟᱵᱚᱱᱟ ᱡᱟᱹᱯᱩᱫ ᱨᱤᱛᱩ ᱚᱱᱮ ᱚᱱᱠᱟᱱᱟᱜ ᱡᱟᱦᱟᱸᱟᱱᱟᱜ ᱮᱢ ᱵᱟᱲᱟᱭᱟ ᱟᱨᱠᱤ ᱱᱚᱣᱟ ᱠᱚ
ᱦᱮᱸ ᱨᱤᱛᱩ ᱦᱚᱧ ᱵᱟᱲᱟᱭ ᱜᱮᱭᱟ ᱡᱮᱢᱚᱱ ᱢᱤᱫᱴᱟᱝ ᱫᱚ ᱨᱟᱵᱟᱝ ᱨᱤᱛᱩ ᱢᱤᱫᱴᱟᱱ ᱫᱚ ᱦᱩᱭᱩᱜ ᱠᱟᱱᱟ ᱱᱤᱨᱚᱞ ᱨᱤᱛᱩ ᱛᱟᱨᱯᱚᱨ ᱱᱤᱨᱚᱞ ᱨᱤᱛᱩ ᱛᱟᱨᱯᱚᱨ ᱥᱤᱛᱩᱝ ᱨᱤᱛᱩ ᱛᱟᱯᱚᱨᱮ ᱡᱟᱹᱯᱩᱫ ᱨᱤᱛᱩ ᱦᱮ ᱟᱨ ᱦᱮᱢᱟᱞ ᱨᱤᱛᱩ ᱟᱨ ᱦᱟᱣᱮᱫ ᱨᱤᱛᱩ ᱛᱩᱨᱩᱭ ᱜᱚᱴᱟᱝ
ᱦᱮᱸ ᱟᱫᱚ ᱱᱚᱜᱱᱟ ᱨᱤᱛᱩ ᱠᱚ ᱦᱮᱸ ᱱᱚᱜᱱᱟ ᱨᱤᱛᱩ ᱠᱚᱫᱚᱫᱚ ᱟᱵᱚ ᱫᱚ ᱢᱟᱱᱮ ᱚᱠᱟ ᱚᱠᱟ ᱥᱚᱢᱚᱭ ᱵᱚᱱ ᱢᱮᱛᱟᱜᱼᱟ ᱟᱨᱠᱤ ᱟᱨᱤ ᱚᱠᱟ ᱠᱚ ᱪᱟᱸᱫᱳ ᱥᱚᱢᱚᱭ ᱦᱚᱸ ᱚᱱᱟ ᱨᱤᱛᱩ ᱠᱚ ᱦᱤᱡᱩᱜᱼᱟ ᱟᱨᱠᱤ ᱚᱱᱟ ᱤᱫᱤ ᱠᱟᱛᱮᱫ ᱡᱟᱦᱱᱟᱜ ᱮᱢ ᱵᱟᱲᱟᱭᱟ
ᱫᱚᱢᱮ ᱜᱟᱱ ᱫᱚ ᱵᱟᱹᱧ ᱵᱟᱲᱟᱭᱟ ᱚᱱᱟ ᱚᱠᱟᱴᱟᱜ ᱚᱠᱟᱴᱟᱜ ᱪᱟᱸᱫᱳ ᱨᱮ ᱦᱩᱭᱩᱜᱼᱟ ᱚᱱᱟᱴᱟᱜ ᱫᱚᱦᱟᱸᱜ ᱩᱱᱟᱹᱜ ᱫᱚ ᱵᱟᱹᱧ ᱵᱟᱲᱟᱭᱟ ᱩᱱᱟᱹᱜ ᱩᱭᱦᱟᱹᱨ ᱵᱟᱝ ᱦᱤᱡᱩᱜ ᱠᱟᱱ ᱛᱤᱧᱟᱹ ᱢᱟᱱᱮ ᱟᱸᱡᱚᱢ ᱫᱤᱧᱟᱹ ᱟᱡᱚᱢ ᱠᱟᱫᱟ ᱵᱟᱲᱟᱭᱟ
ᱦᱩᱸ ᱦᱮᱸ ᱪᱮᱫ ᱠᱚ ᱞᱟᱹᱭᱟ ᱤᱧᱦᱚᱸ ᱩᱱᱟᱹᱜ ᱫᱚ ᱦᱟᱸᱜ ᱵᱟᱹᱧ ᱵᱟᱲᱟᱭᱟ ᱢᱮᱱᱠᱷᱟᱱ ᱠᱟᱹᱴᱤᱡ ᱫᱩᱧ ᱵᱟᱲᱟᱭᱟ ᱟᱨᱠᱤ ᱡᱮᱢᱚᱱ ᱠᱚ ᱞᱟᱹᱭᱟ ᱱᱚᱜᱼᱚᱭ ᱟᱥᱟᱲ ᱥᱟᱱ ᱫᱚ ᱦᱩᱭᱩᱜ ᱠᱟᱱᱟ ᱡᱟᱹᱯᱩᱫ ᱨᱤᱛᱩ ᱟᱨ ᱵᱷᱟᱫᱚᱨ ᱫᱟᱸᱥᱟᱭ ᱫᱚ ᱠᱚ ᱞᱟᱹᱭᱟ ᱚᱱᱠᱟ ᱟᱨᱠᱤ ᱚᱱᱟ ᱫᱚᱜ ᱤᱧᱦᱚ ᱩᱱᱟᱹᱜ ᱫᱚ ᱵᱟᱹᱧ ᱞᱟᱹᱭ ᱫᱟᱲᱮᱭᱟᱢ ᱠᱟᱱᱟ ᱢᱮᱱᱠᱷᱟᱱ ᱟᱫᱚ ᱞᱟᱦᱟᱛᱮ ᱠᱷᱚᱡ ᱟᱸᱡᱚᱢ ᱵᱟᱲᱟ ᱦᱩᱭ ᱟᱠᱟᱱᱟ ᱟᱫᱚ ᱱᱚᱣᱟ ᱠᱚᱦᱚ ᱵᱟᱵᱚᱱ ᱪᱚᱨᱪᱟᱭ ᱮᱫᱟ ᱛᱚ ᱟᱫᱚ ᱚᱱᱟᱛᱮ ᱦᱤᱲᱤᱧᱚᱜ ᱠᱟᱱᱟ ᱟᱨᱠᱤ ᱦᱮᱸ ᱯᱚᱨᱮ ᱦᱟᱸᱜ ᱜᱟᱞᱢᱟᱨᱟᱣ ᱡᱩᱫᱤ ᱞᱟᱝ ᱜᱟᱞᱢᱟᱨᱟᱣ ᱠᱷᱟᱡ ᱛᱟᱦᱚᱞᱮ ᱦᱟᱸᱜ ᱩᱱᱤᱧ ᱤᱧ ᱪᱮᱥᱴᱟᱭᱟᱹᱧ ᱟᱢ ᱞᱟᱹᱭ ᱨᱮᱱᱟᱜ ᱟᱨᱠᱤ ᱞᱟᱹᱭ ᱥᱟᱰᱮᱭᱟᱢᱤᱧ ᱡᱟᱦᱟᱸ ᱠᱩᱠᱞᱤ ᱟᱢᱮᱢ ᱤᱧᱮᱢ ᱠᱩᱠᱞᱤ ᱠᱤᱫᱤᱧᱟ ᱠᱤᱥᱤ ᱤᱧᱦᱚᱸ ᱟᱢᱤᱧ ᱠᱩᱠᱞᱤ ᱞᱮᱫ ᱢᱮᱭᱟ ᱱᱚᱣᱟ ᱨᱮᱱᱟᱜ ᱛᱮᱞᱟ ᱫᱚ ᱦᱟᱸᱜ ᱮᱢ ᱫᱚ ᱞᱟᱹᱠᱛᱤᱜ ᱠᱟᱱ ᱜᱮᱭᱟ ᱥᱮ ᱦᱮᱸ ᱤᱧ ᱦᱟᱸᱜ ᱯᱚᱨᱮ ᱱᱚᱣᱟ ᱨᱮᱱᱟᱜ ᱛᱮᱞᱟ ᱠᱚ ᱦᱟᱸᱜ ᱤᱧ ᱞᱟᱹᱭᱟᱢᱟ
ᱟ ᱦᱳᱭ ᱢᱚᱱᱮ ᱛᱚ ᱦᱩᱭᱩᱜ ᱠᱟᱱᱟ ᱡᱮ ᱵᱟᱝ ᱫᱚ ᱯᱩᱥ ᱟᱨ ᱢᱟᱜᱽ ᱫᱚ ᱨᱟᱵᱟᱝ ᱨᱤᱛᱩ ᱤᱭᱟᱹ ᱪᱮᱞᱮ ᱤᱭᱟᱹ ᱫᱚ ᱯᱷᱟᱹᱜᱩᱱ ᱪᱟᱹᱫ ᱫᱚ ᱟᱨ ᱪᱟᱹᱛ ᱵᱟᱹᱭᱥᱟᱹᱠᱷ ᱠᱷᱮᱴ ᱚᱱᱟ ᱫᱚ ᱪᱮᱞᱮ ᱥᱤᱛᱩᱝ ᱨᱤᱛᱩ ᱟᱨ ᱩᱸ ᱟᱥᱟᱲ ᱥᱟᱱ ᱫᱚ ᱡᱟᱹᱯᱩᱫ ᱨᱤᱛᱩ ᱛᱟᱨᱯᱚᱨᱮ ᱟᱥᱟᱲ ᱥᱟᱱ ᱵᱷᱟᱫᱚᱨ ᱫᱟᱸᱥᱟᱭ ᱫᱚ ᱟᱨ ᱥᱚᱨᱦᱟᱭ ᱟᱸᱜᱷᱟᱲ ᱫᱚ ᱦᱟᱣᱮᱫ ᱨᱤᱛᱩ ᱢᱚᱱᱮ ᱦᱚᱭᱛᱚ
ᱦᱮᱸ ᱦᱮᱸ ᱱᱚᱝᱠᱟ ᱜᱮ ᱦᱩᱭᱩᱜ‌ ᱟ ᱤᱧ ᱦᱚᱸ ᱢᱚᱱᱮᱭᱤᱫᱤᱧ ᱟᱨ
ᱟᱫᱚ ᱤᱧ ᱥᱚᱴᱷᱤᱠ ᱥᱟᱺᱦᱤᱡ ᱵᱟᱹᱧ ᱞᱟᱹᱭ ᱫᱟᱲᱮᱭᱟᱢ ᱠᱟᱱᱟ ᱡᱮ ᱯᱩᱨᱟᱹ ᱜᱮ ᱥᱚᱴᱷᱤᱠ ᱜᱮᱭᱟ ᱢᱟᱱᱮ ᱚᱱᱠᱟ ᱫᱚ ᱵᱟᱹᱧ ᱞᱟᱹᱭ ᱫᱟᱲᱮᱭᱟᱜ ᱠᱟᱱᱟ ᱛᱚ ᱤᱧᱟᱹᱜ ᱡᱚᱛᱚᱴᱟ ᱢᱚᱱᱮ ᱦᱩᱭᱩᱜ ᱠᱟᱱ ᱛᱤᱧᱟ
ᱦᱮᱸ ᱟᱨ ᱟᱨ ᱪᱮᱫ ᱠᱚ ᱞᱟᱹᱭᱟ ᱱᱚᱣᱟ
ᱱᱚᱣᱟ ᱠᱚᱫᱚ ᱪᱚᱨᱚᱠ ᱵᱩᱡᱷᱟᱹᱜᱼᱟ ᱵᱟᱢ ᱪᱚᱨᱪᱟ ᱞᱮᱠᱷᱟᱡ ᱪᱤᱠᱟᱹᱛᱮᱢ ᱵᱩᱡᱷᱟᱹᱣᱟ ᱥᱮ ᱦᱟᱝᱠᱩ ᱠᱟᱹᱴᱤᱡ ᱠᱟᱹᱴᱤᱡ ᱵᱟᱵᱩ ᱛᱟᱠ ᱩᱱᱠᱩ ᱦᱚᱸ ᱵᱟᱵᱚᱱ ᱵᱟᱠᱚ ᱵᱩᱡᱽ ᱫᱟᱲᱮᱭᱟᱜᱼᱟ
ᱦᱮᱸ ᱟᱨ ᱦᱚᱸᱜᱼᱚᱭ ᱡᱟᱦᱟᱸ ᱤᱭᱟᱹ ᱦᱮᱸ
ᱦᱮᱸ ᱞᱟᱹᱭ
ᱟᱨ ᱦᱚᱸᱜ-ᱚᱭ ᱡᱟᱦᱟᱸ ᱮᱭᱟᱭ ᱜᱚᱴᱟᱝ ᱟᱵᱚᱣᱟᱜ ᱤᱭᱟᱹ ᱢᱮᱱᱟᱜ ᱛᱟᱵᱚᱱᱟ ᱮᱸᱜ ᱵᱟᱨ ᱠᱚ ᱢᱮᱱᱟᱜ ᱛᱟᱵᱚᱱᱟ ᱦᱚᱸᱜᱼᱚᱱᱟ ᱠᱚᱦᱚᱸ ᱟᱨᱤ ᱠᱤ ᱢᱟᱱᱮ ᱥᱮᱬᱟ ᱞᱟᱹᱠᱛᱤ ᱠᱟᱱ ᱛᱟᱵᱚᱱᱟ ᱟᱹᱰᱤ ᱦᱚᱲ ᱜᱮ ᱵᱟᱠᱚ ᱵᱟᱲᱟᱭᱟ ᱦᱮᱸ ᱥᱮ
ᱦᱳᱭ ᱦᱳᱭ ᱟᱨ ᱟᱵᱚ ᱱᱚᱣᱟ ᱫᱚ ᱵᱮᱵᱚᱦᱟᱨ ᱢᱟᱱᱮ ᱦᱮᱸ ᱫᱤᱱ ᱦᱤᱞᱳᱜ ᱱᱚᱣᱟ ᱞᱟᱹᱠᱛᱤ ᱜᱤᱫᱽᱨᱟᱹ ᱠᱚᱦᱚᱸ ᱠᱚ ᱥᱮᱬᱟᱭᱟ ᱡᱮ ᱥᱟᱨᱟᱫᱤᱱ ᱚᱱᱟ ᱟᱸᱡᱚᱢ ᱫᱚ ᱴᱷᱤᱠ ᱜᱮᱭᱟ ᱡᱮ ᱜᱤᱫᱽᱨᱟᱹ ᱠᱚᱦᱚᱸ ᱟᱸᱡᱚᱢᱟᱠᱚ ᱥᱮᱠᱚ ᱵᱩᱡᱽ ᱫᱟᱲᱮᱭᱟᱜᱼᱟ ᱵᱟᱠᱷᱟᱡ ᱫᱚ ᱟᱵᱚ ᱵᱟᱵᱚᱱ ᱱᱚᱣᱟ ᱠᱚ ᱵᱟᱵᱚᱱ ᱪᱚᱨᱪᱟᱭᱮᱫᱟ ᱥᱮ ᱠᱟᱱ ᱛᱟᱵᱚᱱᱟ
ᱦᱮᱸ ᱟᱫᱚ ᱢᱟᱱᱮ ᱱᱚᱣᱟ ᱮᱭᱟᱭ ᱜᱚᱴᱟᱝ ᱵᱟᱨ ᱨᱮᱱᱟᱜ ᱧᱩᱛᱩᱢ ᱡᱩᱫᱤᱢ ᱞᱟᱹᱭ ᱫᱟᱲᱮ ᱠᱮᱭᱟ ᱛᱟᱦᱚᱞᱮ ᱟᱹᱰᱤ ᱜᱮ ᱱᱟᱯᱟᱭ ᱠᱚᱜᱼᱟ
ᱦᱮᱸ ᱞᱟᱹᱭ ᱠᱤᱭᱟᱹᱧ, ᱥᱤᱸᱜᱤ ᱢᱟᱦᱟ, ᱚᱛᱮ ᱢᱟᱦᱟ ᱵᱟᱞᱮ ᱢᱟᱦᱟ ᱥᱟᱹᱜᱩᱱ ᱢᱟᱦᱟ, ᱥᱟᱨ ᱫᱤ ᱢᱟᱦᱟ
ᱦᱩᱸ ᱦᱩᱸ ᱦᱮᱸ ᱦᱚᱸᱜ-ᱚ ᱦᱮᱸ ᱱᱚᱣᱟ ᱠᱚᱦᱚᱸ ᱞᱟᱹᱭᱫᱟᱹᱧ ᱱᱚᱜ-ᱚᱠᱟ ᱡᱩᱫᱤ ᱡᱩᱫᱤ ᱵᱟᱵᱚᱱ ᱞᱟᱹᱭᱟ ᱟᱹᱰᱤ ᱢᱟᱱᱮ ᱱᱚᱜᱚᱭ ᱧᱮᱞᱚᱜ ᱠᱟᱱᱟ ᱛᱮᱦᱤᱧ ᱜᱟᱯᱟ ᱫᱚ ᱢᱟᱱᱮ ᱵᱟᱵᱚᱱ ᱞᱟᱹᱭᱮᱫᱟ ᱟᱨᱠᱤ ᱱᱚᱣᱟ ᱠᱚᱫᱚ ᱵᱟᱠᱚ ᱞᱟᱹᱭ ᱜᱮᱭᱟ ᱟᱫᱚ ᱦᱤᱲᱤᱧᱚᱜ ᱠᱟ
ᱦᱳᱭ ᱦᱳᱭ ᱦᱮᱸ ᱦᱮᱸ ᱟᱨ ᱱᱚᱣᱟ ᱟᱵᱚ ᱟᱵᱚᱣᱟᱜ ᱡᱩᱫᱤ ᱛᱟᱦᱚᱞᱮ ᱟᱵᱚᱣᱟᱜ ᱫᱚ ᱚᱠᱚᱭ ᱪᱚᱨᱪᱟᱭ ᱛᱟᱵᱚᱱᱟᱭ ᱪᱷᱟᱛᱤᱠ ᱛᱚ ᱟᱨ ᱦᱮᱡ ᱠᱟᱛᱮᱜ ᱫᱚ ᱟᱵᱚᱣᱟᱜ ᱫᱚ ᱵᱟᱭ ᱪᱚᱨᱪᱟᱭᱟᱭ ᱥᱮ
ᱦᱩᱸ
ᱟᱨ ᱛᱤᱱᱟᱹᱜ ᱜᱟᱱᱮᱢ ᱠᱩᱥᱤᱭᱟᱜ ᱜᱮᱭᱟ ᱟᱵᱚᱣᱟᱜ ᱢᱟᱱᱮ ᱨᱟᱭᱞᱟᱠᱪᱟᱨ ᱟᱹᱨᱤ ᱪᱟᱹᱞᱤ ᱥᱮ ᱦᱚᱸᱜ-ᱚᱭ ᱟᱵᱚᱣᱟᱜ ᱦᱚᱸᱜ-ᱚᱭ ᱵᱤᱱᱛᱤ ᱵᱟᱸᱠᱷᱮᱬ ᱠᱚ ᱛᱤᱱᱟᱹᱜ ᱮᱢ ᱠᱩᱥᱤᱭᱟᱜ ᱜᱮᱭᱟ
ᱦᱮᱸ ᱦᱮᱸ ᱠᱩᱥᱤ ᱫᱩᱧ ᱠᱩᱥᱤᱭᱟᱜ ᱜᱮᱭᱟ ᱟᱫᱚ ᱱᱚᱣᱟ ᱠᱚᱦᱚᱸ ᱥᱟᱵ ᱨᱟᱠᱟᱵ ᱤᱫᱤ ᱦᱩᱭᱩᱜ ᱛᱟᱵᱚᱱᱟ ᱟᱨᱠᱤ ᱵᱟᱠᱷᱟᱡ ᱫᱚ ᱵᱟᱝ ᱛᱟᱦᱮᱱᱟ ᱩᱱᱟᱹᱜ ᱢᱚᱸᱡᱽ ᱢᱩᱪᱟᱹᱫ ᱜᱚᱫᱚᱜᱼᱟ ᱟᱨ ᱪᱮᱫ ᱠᱚ ᱢᱮᱱᱟ ᱦᱚᱸᱜᱼᱚᱭ ᱡᱮ ᱟᱵᱚᱣᱟᱜ ᱡᱟᱦᱟᱸ ᱟᱨᱠᱤ ᱥᱮᱸᱫᱽᱨᱟ ᱞᱟᱹᱜᱤᱫ ᱛᱮ ᱡᱟᱸᱦᱟ ᱥᱟᱯᱟᱯ ᱠᱚ ᱞᱟᱹᱠᱛᱤᱭᱟ ᱟᱨ ᱢᱟᱭᱟᱢ ᱠᱚ ᱥᱟᱯᱟᱵ ᱠᱚᱠᱚ ᱤᱫᱤ ᱡᱮ ᱱᱚᱣᱟ ᱠᱚ ᱤᱫᱤ ᱠᱟᱛᱮᱫ ᱢᱟᱱᱮ ᱡᱟᱦᱟᱸᱟᱱᱟᱜ ᱮᱢ ᱵᱟᱲᱟᱭᱟ ᱟᱵᱚᱣᱟᱜ ᱥᱟᱯᱟᱵ ᱠᱚ ᱢᱟᱱᱮ ᱥᱮᱸᱫᱽᱨᱟ ᱠᱚᱨᱮ ᱪᱮᱫ ᱠᱚᱠᱚ ᱵᱮᱣᱦᱟᱨᱟ ᱟᱨᱠᱤ
ᱩᱱᱟᱹᱜ ᱜᱟᱱ ᱫᱚ ᱵᱟᱹᱧ ᱵᱟᱲᱟᱭᱟ ᱢᱟᱱᱮ ᱤᱧ ᱫᱚ ᱦᱚᱸᱜ-ᱚᱭ ᱡᱮ ᱥᱮᱸᱫᱽᱨᱟ ᱢᱟᱱᱮ ᱟᱡᱫᱤᱭᱟᱹ ᱥᱮᱸᱫᱽᱨᱟ ᱠᱚ ᱞᱟᱹᱭ ᱜᱮᱭᱟ ᱪᱟᱞᱟᱜ ᱧᱩᱛᱩᱢ ᱢᱟᱱ ᱥᱮᱸᱫᱽᱨᱟ ᱠᱟᱱ ᱜᱮᱭᱟ ᱟᱡᱚᱫᱤᱭᱟᱹ ᱟᱨ ᱟᱹᱰᱤ ᱦᱚᱲᱤᱧ ᱟᱸᱡᱚᱢ ᱟᱠᱟᱫᱟ ᱚᱱᱟ ᱫᱚ ᱚᱸᱰᱮ ᱫᱚ ᱚᱸᱰᱮ ᱢᱤᱫ ᱫᱷᱟᱣ ᱪᱟᱞᱟᱣ ᱢᱟᱱᱮ ᱦᱚᱭᱛᱳ ᱡᱤᱞᱮᱢ ᱤᱫᱤ ᱜᱷᱩᱴᱩ ᱠᱚᱟᱜ ᱮᱢ ᱟᱹᱜᱩᱭᱟ ᱚᱱᱮ ᱚᱝᱠᱟ ᱜᱟᱞᱢᱟᱨᱟᱣᱤᱧ ᱟᱸᱡᱚᱢ ᱟᱠᱟᱫᱟ ᱟᱫᱚ ᱪᱮᱫ ᱞᱮᱠᱟ ᱚᱱᱟ ᱫᱚ ᱧᱮᱞ ᱢᱟ ᱵᱟᱝ ᱦᱩᱭ ᱠᱟᱱᱟ ᱛᱚ? ᱥᱮᱸᱫᱽᱨᱟ ᱠᱷᱚᱱ ᱫᱚ ᱵᱟᱹᱧ ᱵᱟᱲᱟᱭᱟ᱾ ᱟᱢ ᱠᱤᱢ ᱵᱟᱲᱟᱭᱟ
ᱦᱮᱸ ᱤᱧ ᱦᱚᱸ ᱢᱟᱱᱮ ᱠᱟᱹᱴᱤᱡ ᱠᱟᱹᱴᱤᱡ ᱜᱤᱧ ᱵᱟᱲᱟᱭ ᱠᱟᱱ ᱛᱟᱦᱮᱱᱟ᱾ ᱪᱮᱫ ᱠᱚ ᱞᱟᱹᱭᱟ ᱞᱟᱹᱭ ᱟᱠᱚ ᱢᱟᱱᱮ ᱟᱡᱚᱫᱤᱭᱟᱹ ᱵᱩᱨᱩ ᱥᱮᱸᱫᱽᱨᱟ ᱜᱤᱧ ᱞᱟᱹᱭᱮᱫᱟ ᱟᱨᱠᱤ? ᱞᱟᱹᱭᱟ ᱠᱚ
ᱦᱩᱸ
ᱚᱱᱟ ᱫᱚ ᱵᱟᱹᱭᱥᱟᱹᱠᱷ ᱵᱚᱸᱜᱟ ᱠᱩᱱᱟᱹᱢᱤ ᱨᱮ ᱟᱨᱠᱤ ᱟᱡᱚᱫᱤᱭᱟᱹ ᱵᱩᱨᱩ ᱠᱚ ᱥᱮᱸᱫᱽᱨᱟᱭᱟ
ᱦᱳᱭ ᱦᱳᱭ
ᱟᱨ ᱫᱚᱢᱤᱞ ᱫᱚᱢᱤᱞ ᱚᱸᱰᱮ ᱫᱚ ᱦᱚᱲ ᱠᱚ ᱥᱮᱴᱮᱨᱚᱜᱼᱟ ᱟᱨ ᱥᱟᱯᱟᱵ ᱠᱚᱨ ᱡᱩᱫᱤᱢ ᱞᱟᱹᱭᱟ ᱥᱮᱸᱫᱽᱨᱟ ᱞᱟᱹᱜᱤᱫ ᱛᱮ ᱥᱟᱯᱟᱵ ᱠᱩ ᱞᱟᱹᱠᱛᱤᱭᱟ ᱟᱨᱠᱤ ᱚᱱᱟ ᱠᱚᱫᱚ ᱦᱩᱭᱩᱜ ᱠᱟᱱᱟ ᱟᱵᱚᱣᱟᱜ ᱟᱸᱜ ᱥᱟᱨ ᱦᱮᱸᱥᱮ ᱟᱸᱜ ᱛᱟᱯᱚᱨᱮ ᱥᱟᱨ ᱠᱟᱹᱯᱤ ᱴᱟᱸᱜᱟ ᱵᱩᱰᱭᱟᱹ ᱴᱮᱝ ᱩᱸ ᱟᱨ ᱢᱮᱱᱟᱜ ᱛᱟᱵᱚᱱᱟ ᱠᱷᱮᱪᱟ ᱠᱚ
ᱛᱟᱞ
ᱦᱮᱸ ᱠᱷᱮᱪᱟ ᱛᱟᱲᱣᱟᱨᱤ ᱦᱚᱸᱜᱚ ᱱᱟ ᱠᱚ ᱢᱟᱱᱮ ᱦᱮᱸ ᱦᱚᱜᱼᱱᱟ ᱠᱚᱜᱮ ᱡᱟᱹᱥᱛᱤ ᱫᱚ ᱧᱮᱞ ᱦᱩᱭ ᱟᱠᱟᱱᱟ ᱟᱨᱠᱤ ᱥᱮᱸᱫᱽᱨᱟ ᱠᱚ ᱤᱫᱤ ᱜᱮᱭᱟ ᱟᱫᱚ ᱛᱮᱦᱤᱧ ᱜᱟᱯᱟ ᱢᱟ ᱥᱮᱸᱫᱽᱨᱟ ᱦᱚᱸ ᱵᱤᱨ ᱠᱚᱨᱮ ᱢᱟᱱᱮ ᱨᱟᱦᱟ ᱛᱮᱚᱱ ᱡᱤᱭᱟᱹᱞᱤ ᱠᱚᱦᱚᱸ ᱥᱮᱸᱫᱽᱨᱟᱭᱮᱫ ᱠᱚ ᱛᱟᱦᱮᱸᱫ ᱛᱮᱤᱦᱤᱧ ᱜᱟᱯᱟ ᱢᱟ ᱚᱱᱠᱟ ᱵᱟᱠᱚ ᱥᱮᱸᱫᱽᱨᱟ ᱭᱮᱫ ᱠᱚᱣᱟᱜ ᱫᱚ ᱡᱮᱦᱮᱛᱩ ᱟᱵᱚᱣᱟᱜ ᱥᱮᱨᱣᱟ ᱨᱮᱱᱟᱜ ᱠᱟᱱᱟ ᱱᱚᱶᱟ ᱟᱡᱚᱫᱤᱭᱟᱹ ᱵᱩᱨᱩ ᱥᱮᱸᱫᱽᱨᱟ ᱫᱚ ᱟᱫᱚ ᱚᱱᱟ ᱠᱷᱟᱹᱛᱤᱨ ᱛᱮ ᱢᱟᱱᱮ ᱧᱮᱞ ᱦᱩᱭᱳ ᱟᱠᱟᱱᱟ ᱟᱨᱠᱤ
ᱪᱟᱞᱟᱜ ᱢᱮᱭᱟ ᱠᱩ ᱟᱨᱠᱤ ᱥᱮᱸᱫᱽᱨᱟ ᱞᱟᱹᱜᱤᱫ
ᱚ ᱟᱨ ᱚᱸᱰᱮ ᱟᱡᱚ ᱥᱩᱨᱭᱟᱹ ᱨᱮ ᱠᱟᱹᱴᱤᱡ ᱡᱩᱫᱤᱢ ᱵᱟᱲᱟᱭ ᱠᱷᱟᱡ ᱮᱢ ᱞᱟᱹᱭ ᱥᱟᱰᱤ ᱞᱮᱠᱷᱟᱱᱡ ᱵᱷᱟᱹᱜᱤ ᱠᱚᱜᱼᱟ
ᱦᱮᱸ ᱚᱱᱮ ᱟᱡᱚᱫᱤᱭᱟᱹ ᱨᱮᱫᱚ ᱞᱟᱹᱭ ᱭᱟᱠᱚ ᱞᱟᱦᱟᱛᱮ ᱟᱨᱠᱤ ᱡᱟᱦᱟᱸ ᱫᱟᱫᱩ ᱛᱟᱠᱚ ᱥᱩᱢᱚᱭ ᱨᱮ ᱜᱚᱞ ᱦᱳ ᱟᱸᱡᱚᱢ ᱟᱠᱟᱱᱟ ᱢᱟᱱᱮ ᱩᱱ ᱫᱚᱠᱚ ᱞᱟᱹᱭ ᱛᱟᱦᱮᱸᱫ ᱚᱸᱰᱮ ᱫᱚ ᱟᱭᱢᱟ ᱞᱮᱠᱟᱱ ᱡᱤᱭᱟᱹᱞᱤ ᱠᱚ ᱛᱟᱦᱮᱸ ᱠᱟᱱᱟ᱾ ᱟᱨ ᱞᱟᱹᱭᱟᱠᱚ ᱥᱩᱠᱨᱤ ᱵᱟᱱᱟ ᱩᱞ ᱟᱨ ᱱᱚᱝ ᱚᱱᱠᱟ ᱢᱟᱨᱟᱝ ᱢᱟᱨᱟᱝ ᱩᱱᱠᱩ ᱡᱟᱦᱟᱸ ᱢᱚᱬᱮ ᱠᱟᱴᱟ ᱵᱚᱱ ᱢᱮᱛᱟ ᱠᱚ ᱠᱟᱱᱟ ᱦᱟᱹᱛᱤ ᱱᱩᱠᱩ ᱟᱭᱢᱟ ᱞᱮᱠᱟᱱ ᱡᱤᱭᱟᱹᱞᱤ ᱠᱚ ᱢᱟᱱᱮ ᱠᱚ ᱛᱟᱦᱮᱸ ᱠᱟᱱᱟ ᱦᱩ ᱤᱭᱟᱹ ᱡᱤᱞ ᱠᱚ ᱢᱟᱨᱟᱜ ᱠᱚ ᱱᱩᱠᱩ ᱟᱨ ᱚᱸᱰᱮ ᱫᱚ ᱞᱟ. ᱭ ᱠᱷᱩ ᱵᱟᱝᱢᱟ ᱧᱮᱞ ᱡᱚᱝ ᱞᱮᱠᱟᱱ ᱡᱟᱭᱜᱟ ᱢᱮᱱᱟᱜᱼᱟ ᱥᱤᱛᱟᱹ ᱱᱟᱞᱟ ᱠᱚ ᱢᱮᱱᱟᱜᱼᱟ ᱥᱮ ᱪᱮᱜ ᱦᱮᱸ ᱟᱨ ᱡᱟᱦᱟᱸᱨᱮ ᱩᱱᱠᱩ ᱫᱤᱥᱩᱣᱟᱹ ᱠᱚ ᱥᱮ
ᱦᱮᱸᱜ ᱞᱚ
ᱦᱮᱸ ᱟᱨ ᱦᱩᱧ ᱟᱸᱡᱚᱢ ᱠᱚᱣᱟ ᱡᱟᱦᱟᱸᱭ ᱫᱤᱥᱟᱹᱣ ᱠᱚ ᱟᱨᱠᱤ ᱠᱚ ᱢᱤᱫ ᱡᱟᱦᱟᱸ ᱢᱤᱫ ᱡᱟᱣᱨᱟᱜᱼᱟ ᱦᱮᱸ ᱥᱮ
ᱦᱳᱭ
ᱚᱸᱰᱮ ᱫᱚᱩᱧ ᱟᱸᱡᱚᱢ ᱟᱠᱟᱫᱟ ᱪᱮᱫ ᱠᱚ ᱞᱟᱹᱭᱟ ᱮᱸᱜ? ᱥᱩᱛᱟᱹᱱ ᱴᱟᱺᱰᱤ ᱡᱟᱦᱟᱸ ᱫᱚᱠᱚ ᱞᱟᱹᱭᱟ ᱥᱩᱛᱟᱹᱱ ᱴᱺᱰᱤ ᱡᱷᱚᱛ ᱛᱚ ᱥᱟᱱᱟᱢ ᱫᱤᱥᱩᱣᱟᱹ ᱥᱮ ᱩᱱᱠᱩ ᱡᱟᱦᱟᱸᱭ ᱥᱮᱸᱫᱽᱨᱟ ᱤᱭᱟᱹ ᱠᱚ ᱥᱤᱠᱟᱹᱨᱤᱭᱟᱹ ᱠᱚ ᱩᱝᱠᱩ ᱢᱤᱜ ᱡᱟᱣᱨᱟ ᱠᱟᱛᱮ ᱟᱯᱟᱱ ᱟᱹᱯᱤᱱ ᱢᱟᱱᱮ ᱟᱫᱚ ᱥᱮᱸᱫᱽᱨᱟ ᱠᱚᱠᱚ ᱪᱟᱞᱟᱜᱼᱟ ᱟᱨᱠᱤ ᱚᱝᱠᱟᱧ ᱟᱸᱡᱚᱢ ᱠᱟᱱᱟ ᱟᱢ ᱞᱟᱹᱭᱟᱢ
ᱦᱳᱭ ᱦᱳᱭ ᱦᱮᱸ ᱤᱧ ᱦᱚᱸ ᱚᱱᱟ ᱠᱚᱜᱤᱧ ᱟᱸᱡᱚᱢ ᱠᱟᱫᱟ ᱥᱩᱛᱟᱹᱱ ᱴᱟᱺᱰᱤ ᱥᱤᱛᱟᱹ ᱱᱟᱞᱟ ᱥᱤᱛᱟᱹ ᱪᱟᱣᱨᱤᱜ